ᱦᱟᱞᱳ
ᱦᱮᱸ ᱜᱚᱝᱠᱮ ᱡᱚᱦᱟᱨ ᱡᱚᱦᱟᱨ
ᱦᱳᱭ ᱜᱚᱢᱠᱮ ᱡᱚᱦᱟᱨ ᱜᱮ ᱛᱟᱦᱚᱞᱮ ᱚᱠᱟᱨᱮ ᱚᱲᱟᱜ ᱠᱚᱨᱮ ᱜᱮᱛᱚ
ᱦᱮᱸ ᱜᱚᱝᱠᱮ ᱦᱮᱸ ᱱᱤᱛᱚᱜ ᱫᱚ ᱦᱟᱸᱜ ᱚᱲᱟᱜ ᱠᱚᱨᱮ ᱜᱮ
ᱟᱪᱪᱷᱟ ᱟᱪᱪᱷᱟ ᱛᱟᱦᱚᱞᱮ ᱱᱤᱭᱟᱹ ᱵᱮᱲᱟ ᱫᱚ ᱱᱟᱯᱟᱭ ᱵᱟᱲᱟ ᱜᱮ᱾
ᱦᱳᱭ ᱦᱳᱭ ᱱᱤᱛᱚᱜ ᱫᱚ ᱱᱟᱯᱟᱭ ᱵᱟᱲᱟ ᱜᱮ ᱱᱟᱦᱟᱜ
ᱟᱪᱪᱷᱟ ᱛᱟᱦᱚᱞᱮ ᱡᱚᱢ ᱵᱟᱲᱟ ᱠᱚᱫᱚ ᱦᱩᱭᱮᱱᱟ ᱥᱮ ᱵᱟᱝ?
ᱦᱳᱭ ᱜᱚᱝᱠᱮ ᱡᱚᱢ ᱦᱩᱭ ᱟᱠᱟᱱᱟ ᱮᱱᱟᱜ ᱧᱚᱜ ᱨᱮᱜᱮ ᱟᱭᱩᱵ ᱟᱭᱩᱵ ᱛᱚᱨᱟ ᱨᱮ᱾
ᱟᱪᱪᱷᱟ ᱚᱱᱟ ᱦᱚᱸ ᱱᱟᱯᱟᱭ ᱠᱟᱛᱷᱟ ᱜᱮ ᱾ ᱚᱸ ᱚ ᱦᱳᱭ ᱦᱳᱭ, ᱛᱟᱦᱚᱞᱮ ᱜᱚᱝᱠᱮ ᱞᱟᱹᱭ ᱮᱭᱟᱜ ᱞᱤᱧ, ᱢᱤᱫᱴᱟᱝ ᱥᱟᱛᱟᱢ ᱞᱟᱹᱭ ᱵᱮᱱ ᱢᱟ, ᱚᱱᱟ ᱵᱟᱨᱮ ᱛᱮᱜᱮ ᱜᱟᱞᱢᱟᱨᱟᱜ ᱦᱩᱭᱩᱜᱼᱟ ᱾
ᱦᱚᱸ ᱥᱟᱨᱟᱢ ᱫᱚ ᱱᱷᱟᱜ ᱤᱧᱟᱜ ᱫᱚᱱᱷᱟᱜ ᱞᱤᱧ ᱞᱟᱹᱭ ᱮᱫᱟ, ᱟᱵᱳ ᱟᱨ ᱥᱮᱨᱢᱟ ᱨᱮᱭᱟᱜ ᱠᱤ ᱡᱟᱦᱟᱸ ᱵᱚᱱ ᱯᱚᱨᱚᱵ
ᱚᱱᱟᱠᱚ ᱤᱫᱤ ᱠᱟᱛᱮ ᱜᱮᱞᱟᱝ ᱜᱟᱯᱟᱞ ᱢᱟᱨᱣᱟ ᱥᱮᱢᱟ ᱨᱮ ᱢᱟ ᱟᱭᱢᱟ ᱩᱱᱟᱹᱜ ᱜᱟᱱ ᱠᱚ
ᱦᱳᱭ ᱦᱳᱭ, ᱦᱮᱸ
ᱟᱫᱚ ᱱᱚᱜᱼ ᱚᱭᱱᱚᱣᱟ ᱠᱚᱜᱮ ᱤᱫᱤ ᱠᱟᱛᱮᱜ ᱜᱮ ᱱᱷᱟᱜ ᱟᱞᱟᱝ ᱫᱚ ᱛᱮᱦᱮᱧ ᱫᱚ ᱴᱟᱹᱴᱤᱡ ᱞᱟᱝ ᱜᱟᱯᱟᱞ ᱢᱟᱨᱣᱟ ᱾
ᱡᱟᱦᱟᱸ ᱫᱚ ᱫᱤᱠᱩ ᱛᱮᱠᱚ ᱞᱟᱹᱭᱮᱫ ᱠᱟᱱ, ᱜᱮᱞᱵᱟᱨ ᱥᱮᱨᱢᱟ ᱨᱮ ᱜᱮᱞᱵᱮ ᱯᱚᱨᱚᱵᱽ ᱾ ᱜᱮᱞ ᱯᱮ ᱯᱚᱨᱚᱵᱽ ᱟᱨᱠᱤ,
ᱦᱳᱭ ᱦᱳᱭ
ᱵᱟᱨᱚ ᱢᱟᱥᱮ ᱛᱮᱨᱚ ᱯᱟᱨᱵᱚᱱ, ᱚᱱ ᱡᱟᱜᱮ ᱟᱵᱚᱣᱟᱜ ᱥᱟᱶᱛᱟ ᱨᱮᱦᱚᱸ ᱛᱚ ᱟᱭᱢᱟ ᱜᱟᱱ ᱜᱮ ᱯᱚᱨᱚᱵᱽ ᱠᱚᱫᱚ ᱦᱮᱱᱟᱜ-ᱟ ᱾
ᱦᱳᱭ ᱢᱮᱱᱟᱜ ᱟᱠᱟᱫᱟ ᱾
ᱦᱮᱸ ᱛᱟᱦᱚᱞᱮ ᱟᱞᱮ ᱱᱚᱛᱮ ᱫᱚ ᱡᱚᱛᱚ ᱠᱷᱚᱱᱟᱜ ᱢᱟᱨᱟᱝ ᱯᱚᱨᱚᱵᱽ ᱫᱚ ᱦᱩᱭᱩᱜ ᱠᱟᱱᱟ ᱾ ᱥᱮ ᱢᱟᱨᱟᱝ ᱯᱚᱨᱚᱵᱽ ᱢᱮᱱᱛᱮ ᱛᱞᱮ ᱢᱟᱱᱟᱣᱮᱫ-ᱟ ᱾ ᱡᱟᱦᱟᱸ ᱫᱚ ᱥᱚᱨᱦᱟᱭ ᱯᱚᱨᱚᱵᱽ ᱠᱚ ᱢᱮᱛᱟᱜ ᱠᱟᱱ ᱾
ᱦᱳᱭ ᱦᱳᱭ ᱥᱚᱨᱦᱟᱭ ᱯᱚᱨᱚᱵᱽ ᱢᱟ ᱜᱚᱝᱠᱮ ᱱᱟ ᱟᱹᱰᱤ ᱢᱟᱱᱮ ᱢᱟᱨᱟᱝ ᱯᱚᱨᱚᱵᱽ ᱱᱚᱣᱟ ᱫᱚ ᱥᱟᱹᱨᱤ ᱠᱟᱛᱷᱟ ᱜᱮᱵᱤᱱ ᱞᱟᱹᱭᱮᱜᱼᱟ, ᱱᱚᱣᱟ ᱫᱚ ᱟᱞᱮ ᱫᱤᱥᱚᱢ ᱥᱮ ᱥᱮᱱ ᱦᱚᱸ
ᱢᱟᱨᱟᱝ ᱯᱚᱨᱚᱵᱽ,
ᱱᱚᱝᱠᱟ ᱮᱸ ᱢᱟᱨᱟᱵ ᱚᱱᱮ ᱠᱟᱛᱷᱟ ᱨᱮ ᱵᱟᱝᱠᱚ ᱞᱟᱹᱭ ᱠᱮᱫᱟ ᱾ ᱦᱟᱛᱤ ᱞᱮᱠᱟᱱ ᱥᱚᱨᱦᱟᱭ ᱯᱚᱨᱚᱵᱽ ᱫᱟᱹᱭ ᱱᱟ ᱥᱮᱴᱮᱨᱮᱱ ᱫᱚ ᱾ ᱟᱨ ᱦᱚᱸᱜ-ᱚᱱᱟ ᱠᱟᱛᱷᱟ ᱫᱚ ᱟᱹᱰᱤ ᱥᱟᱹᱨᱤ ᱠᱟᱛᱷᱟ ᱜᱮ ᱠᱚ ᱞᱟᱹᱭ ᱠᱟᱜ-ᱟ ᱾ ᱯᱟᱹᱦᱤᱞ ᱦᱟᱯᱲᱟᱢ ᱠᱚ ᱟᱨᱠᱤ,
ᱚ ᱦᱮᱸ ᱦᱮᱸ ᱛᱚ, ᱛᱟᱦᱚᱞᱮ ᱪᱮᱫ ᱞᱮᱠᱟᱯᱮ ᱢᱟᱱᱟᱣ ᱵᱟᱲᱟᱭ ᱜᱮᱭᱟ, ᱥᱚᱨᱦᱟᱭ ᱠᱚᱫᱚ?
ᱥᱚᱨᱦᱟᱭ ᱢᱟᱦ ᱦᱟᱸᱜ ᱜᱚᱝᱠᱮ ᱱᱚᱣᱟ ᱫᱚ ᱡᱮᱦᱮᱛᱩ ᱟᱵᱚ ᱥᱟᱱᱛᱟᱲ ᱥᱟᱶᱛᱟ ᱨᱮᱱᱟᱜ, ᱡᱚᱛᱚ ᱠᱷᱚᱱ ᱢᱟᱨᱟᱝ ᱯᱚᱨᱚᱵᱽ ᱠᱟᱱ, ᱚᱱᱟ ᱞᱟᱹᱭ ᱛᱮ ᱦᱟᱸᱜ ᱥᱚᱨᱦᱟᱭ ᱫᱚ ᱦᱟᱸᱜ ᱟᱞᱮᱫ ᱫᱚ ᱟᱹᱰᱤ ᱟᱹᱰᱤ ᱨᱚᱢ ᱡᱷᱚᱢ ᱟᱨᱠᱤ ᱟᱹᱰᱤ ᱡᱚᱢ ᱡᱚᱢᱟᱴ ᱜᱮ ᱦᱟᱸᱜ ᱞᱮ ᱢᱟᱱᱟᱣ ᱵᱟᱛᱟᱣᱟ ᱦᱟᱸᱜ ᱾ ᱟᱨ ᱥᱚᱨᱦᱟᱭ ᱫᱚ ᱟᱞᱮ ᱫᱚ ᱢᱚᱬᱮ ᱫᱤᱱ ᱦᱟᱸᱜ ᱞᱮ ᱢᱟᱱᱟᱣ ᱵᱟᱛᱟᱣᱮᱫ-ᱟ ᱾ ᱟᱸ ᱡᱟᱦᱟᱸ ᱫᱚ ᱦᱩᱭᱩᱜ ᱠᱟᱱᱟ ᱾ ᱩᱢ ᱢᱟᱦᱟ, ᱵᱚᱸᱜᱟ ᱢᱟᱦᱟ, ᱛᱟᱯᱚᱨᱮ ᱱᱚᱣᱟ ᱠᱷᱩᱱᱴᱟᱹᱣ ᱢᱟᱦᱟ, ᱟᱨ ᱡᱟᱞᱮ ᱢᱟᱦᱟ, ᱟᱨ ᱵᱩᱲᱦᱤ ᱡᱟᱞᱮ ᱢᱟᱦᱟ ᱡᱟᱦᱟᱸ ᱫᱚᱵᱚᱱ ᱢᱮᱛᱟᱜ ᱠᱟᱱ ᱢᱩᱪᱟᱹᱫ ᱨᱮᱱᱟᱜ, ᱦᱳᱭ ᱟᱯᱮ ᱫᱚ ᱜᱚᱝᱠᱮ ᱛᱤᱢᱤᱱ ᱫᱤᱱ ᱯᱮ ᱢᱟ ᱯᱟᱞᱟᱣ ᱟᱯᱮ,
ᱟᱞᱮ ᱦᱚᱸ ᱢᱚᱬᱮ ᱢᱟᱦᱟ ᱜᱮ ᱜᱚᱝᱠᱮ ᱯᱟᱞᱟᱣ ᱫᱚ ᱾ ᱟᱫᱚ ᱢᱟᱱᱮ ᱱᱮᱭᱟᱢ ᱨᱮᱱᱟᱜ ᱢᱟ ᱢᱚᱬᱮ ᱢᱟᱦᱟ ᱜᱮ ᱛᱟᱵᱚᱱ
ᱦᱳᱭ ᱦᱳᱭ ᱦᱳᱭ
ᱠᱷᱚᱱ ᱦᱟᱲᱟᱢ ᱦᱟᱯᱲᱟᱢ ᱠᱚᱠᱚ ᱢᱟᱱᱟᱣ ᱟᱹᱜᱩ ᱠᱟᱜ-ᱟ ᱛᱟᱦᱚᱞᱮ ᱚᱱᱠᱟ ᱞᱮᱠᱟ ᱛᱮᱫᱚ ᱟᱞᱮ ᱥᱮᱫ ᱦᱚᱸ ᱢᱚᱬᱮ ᱢᱟᱦᱟ ᱜᱮ ᱡᱟᱦᱟᱸ ᱞᱮᱠᱟ ᱫᱚ, ᱩᱢ ᱢᱟᱦᱟ ᱠᱚ ᱢᱮᱛᱟᱜ ᱠᱟᱱᱟ, ᱯᱳᱭᱞᱳ ᱩᱢ ᱮᱱ ᱦᱤᱞᱳᱜ ᱫᱚᱵᱚᱱ ᱩᱢᱩᱜ-ᱟ, ᱥᱟᱱᱟᱢ ᱠᱚᱜᱮ, ᱩᱢ ᱥᱟᱯᱷᱟ ᱵᱟᱲᱟᱜ ᱟᱵᱚᱱ ᱥᱮ ᱠᱤᱪᱨᱤᱡ ᱠᱟᱱᱛᱷᱟ ᱠᱚᱵᱚᱱ ᱥᱟᱯᱷᱟ ᱵᱟᱲᱟᱭᱟ ᱾
ᱦᱳᱭ ᱦᱳᱭ,
ᱤᱱᱟᱹ ᱛᱟᱭᱚᱢ ᱫᱚ ᱥᱟᱹᱨᱫᱤ ᱢᱟᱦᱟ, ᱮᱱ ᱦᱤᱞᱳᱜ ᱫᱚ ᱦᱟᱸᱜ ᱵᱚᱱ ᱥᱟᱹᱨᱫᱤᱜ-ᱟ, ᱥᱟᱹᱛ ᱥᱟᱯᱲᱟᱣ ᱠᱚ ᱨᱮᱱᱟᱜ ᱵᱮᱯᱟᱨ ᱦᱮᱱᱟᱜ-ᱟ ᱾
ᱦᱳᱭ ᱦᱳᱭ,
ᱛᱟᱨ ᱯᱚᱨᱮ ᱫᱚ ᱵᱚᱸᱜᱟ ᱢᱟᱦᱟ ᱮᱱ ᱦᱤᱞᱳᱜ ᱫᱚ ᱦᱟᱸᱜ ᱚᱞ ᱵᱟᱲᱟ ᱠᱚ ᱾ ᱡᱟᱦᱟᱸ ᱞᱮᱠᱟ ᱚᱱᱮ ᱠᱚ ᱚᱞ ᱫᱚ ᱪᱷᱟᱴᱠᱟ ᱠᱚᱨᱮ ᱛᱟᱦᱚᱞᱮ ᱚᱱᱟ ᱚᱞ ᱠᱚ ᱦᱩᱭᱩᱜ-ᱟ ᱦᱟᱸᱜ ᱵᱚᱸᱜᱟ ᱢᱟᱦᱟ ᱦᱤᱞᱳᱜ ᱫᱚ ᱥᱮ ᱚᱱᱟ ᱵᱚᱸᱜᱟ ᱵᱩᱨᱩ ᱠᱚ ᱯᱤᱴᱷᱟᱹ ᱞᱟᱴᱷᱟ ᱠᱚ ᱥᱟᱱᱟᱢᱟᱜ ᱜᱮ
ᱦᱳᱭ ᱦᱳᱭ ᱦᱳᱭ
ᱦᱮᱸ ᱚᱱᱠᱟᱜᱮ ᱛᱟᱨᱯᱚᱨᱮ ᱚᱱᱮ ᱡᱟᱞᱮ ᱢᱟᱦᱟ ᱠᱷᱩᱱᱴᱟᱹᱣ ᱢᱟᱦᱟ ᱠᱚᱦᱚᱸ ᱚᱱᱠᱟ
ᱚ ᱟᱪᱪᱷᱟ ᱟᱪᱪᱷᱟ ᱟᱹᱰᱤ ᱱᱟᱯᱟᱭ ᱦᱮᱸ ᱱᱚᱣᱟ ᱯᱚᱨᱚᱵᱽ ᱢᱟᱛᱚ ᱦᱟᱸᱜ ᱟᱵᱚ ᱥᱟᱶᱛᱮᱻᱻ
ᱦᱳᱭ ᱟᱫᱚ ᱮᱱᱮᱡ ᱫᱚ ᱦᱟᱸᱜ ᱢᱚᱬᱮ ᱫᱤᱱ ᱫᱚ ᱦᱟᱸᱜ ᱵᱟᱝᱞᱮ ᱮᱱᱮᱡᱟ ᱯᱮ ᱫᱤᱱ ᱠᱚ ᱮᱱᱮᱡ ᱜᱮᱭᱟ ᱟᱞᱮᱭᱟᱜ ᱴᱚᱴᱷᱟ ᱨᱮᱫᱚ ᱢᱟᱱᱮ ᱪᱮᱫ ᱞᱮᱠᱟ ᱚᱱᱟ ᱩᱢ ᱥᱟᱹᱨᱫᱤ ᱵᱟᱫ, ᱠᱟᱛᱮᱫ ᱱᱚᱛᱮ ᱵᱚᱸᱜᱟᱜ ᱦᱤᱞᱳᱜ ᱠᱷᱚᱱ ᱮᱠᱫᱚᱢ ᱡᱟᱞᱮ ᱦᱤᱞᱳᱜ ᱦᱟᱹᱵᱤᱡ ᱫᱚ ᱯᱩᱨᱟᱹ ᱦᱟᱸᱜ ᱯᱮ ᱫᱤᱱ ᱫᱚ ᱦᱟᱸᱜ ᱯᱩᱨᱟᱹᱽ ᱟᱹᱰᱤ ᱱᱟᱯᱟᱭ ᱠᱚ ᱮᱱᱮᱡᱟ ᱟᱹᱰᱤ ᱨᱟᱹᱥᱠᱟᱹᱜ ᱜᱮ,
ᱚ ᱟᱪᱪᱷᱟ ᱟᱪᱪᱷᱟ ᱟᱞᱮ ᱱᱚᱛᱮ ᱦᱚᱸ ᱜᱚᱝᱠᱮ ᱢᱚᱬᱮ ᱫᱤᱱ ᱫᱚ ᱦᱟᱸᱜ ᱟᱞᱮ ᱫᱚ ᱦᱟᱸᱜ ᱩᱢ ᱢᱟᱦᱟ ᱠᱷᱚᱱ ᱮᱚᱦᱚᱵ ᱠᱟ ᱠᱟᱛᱮᱫ ᱟᱞᱮ ᱫᱚ ᱢᱚᱬᱮ ᱫᱤᱱ ᱫᱚ ᱦᱟᱜ ᱯᱮ ᱯᱩᱨᱟᱹᱭᱮᱫ ᱜᱮᱭᱟ ᱮᱱᱮᱡ ᱫᱚ ᱦᱮᱸ ᱟᱫᱚ ᱦᱳᱭ ᱢᱟ ᱞᱟᱹᱭ ᱵᱤᱱ
ᱞᱟᱹᱭ ᱫᱟᱞᱤᱧ ᱛᱟᱦᱚᱞᱮ ᱟᱹᱰᱤ ᱮᱠᱫᱚᱢ ᱨᱟᱹᱥᱠᱟᱹ ᱜᱮᱭᱟ ᱟᱹᱰᱤ ᱨᱩᱥᱤᱠᱟ ᱦᱚᱲ ᱜᱮ ᱦᱮᱱᱟᱜ ᱟᱠᱟᱫ ᱯᱮᱭᱟ ᱟᱹᱰᱤ ᱨᱟᱥᱤ ᱴᱚᱞᱟ ᱠᱟᱱ ᱜᱮ ᱛᱟᱯᱮᱭᱟ
ᱦᱳᱭ ᱦᱳᱭ ᱟᱹᱰᱤ ᱨᱟᱥᱤ ᱴᱚᱞᱟ ᱠᱟᱱ ᱛᱟᱞᱮ ᱜᱮᱭᱟ ᱟᱫᱚ ᱚᱱᱟ ᱞᱮᱠᱟ ᱛᱮ ᱦᱟᱸᱜ ᱟᱞᱮ ᱫᱚ ᱦᱟᱸᱜ ᱦᱮᱸ ᱟᱵᱚ ᱫᱚ ᱦᱟᱲᱟᱢ ᱫᱩᱲᱩᱢ ᱠᱚᱦᱚᱸ ᱢᱮᱱᱟᱜ ᱟᱠᱟᱫ ᱠᱚᱣᱟ ᱥᱮ ᱟᱫᱚ ᱡᱟᱦᱟᱸ ᱞᱮᱠᱟ ᱧᱮᱞᱚᱜ ᱚᱱᱟᱦᱟᱜ ᱥᱚᱨᱦᱟᱭ ᱛᱮᱜᱮ ᱛᱚ ᱟᱵᱚ ᱵᱟᱹᱫ ᱦᱩᱲᱩ ᱠᱚᱦᱚᱸ ᱵᱤᱞᱤ ᱠᱟᱱ ᱛᱟᱵᱚ ᱦᱟᱜ ᱥᱮ ᱚᱱᱟ ᱞᱮᱠᱟᱛᱮ ᱡᱩᱣᱟᱹᱱ ᱠᱚᱲᱟᱼ ᱠᱩᱲᱤ ᱠᱚᱫᱚ ᱦᱟᱸᱜ ᱟᱵᱚ ᱫᱚ ᱵᱚᱱ ᱮᱸ ᱮᱸ ᱫᱤᱱ ᱵᱮᱲᱟ ᱫᱚ ᱦᱟᱸᱜ ᱟᱞᱮ ᱱᱚᱛᱮ ᱫᱚ ᱚᱱᱠᱟ ᱦᱩᱲᱩ ᱤᱨᱚᱜ ᱠᱚ ᱪᱟᱞᱟᱜᱼᱟ᱾ ᱩᱱ ᱚᱠᱛᱚ ᱫᱚ ᱦᱟᱸᱜ ᱡᱟᱦᱟᱸᱭ ᱟᱵᱚ ᱨᱮᱱ ᱱᱩᱱ ᱵᱩᱰᱷᱤ ᱟᱭᱳ ᱛᱟᱠᱚ
ᱦᱳᱭ ᱦᱟᱲᱟᱢ ᱦᱟᱯᱲᱟᱢ ᱠᱚ ᱱᱤᱛᱚᱜ ᱡᱟᱦᱟᱸᱭ ᱦᱮᱱᱟᱜ ᱠᱚᱣᱟ ᱟᱨᱠᱤ ᱦᱟᱲᱟᱢ ᱠᱚ ᱵᱚᱭᱮᱥ ᱠᱚ
ᱦᱳᱭ ᱦᱳᱭ ᱱᱩᱠᱩ ᱠᱚᱜᱮ ᱦᱟᱸᱜ ᱠᱚ ᱨᱟᱹᱥᱠᱟᱹ ᱦᱟᱛᱚᱨᱟ ᱤᱱᱟᱹ ᱛᱟᱭᱚᱢ ᱟᱸ ᱱᱚᱝᱠᱟ ᱡᱩᱣᱟᱹᱱ ᱠᱚᱲᱟ ᱠᱩᱲᱤ ᱠᱚ ᱦᱮᱡ ᱞᱮᱱᱠᱷᱟᱱ ᱩᱱᱠᱩ ᱠᱤᱫᱩᱵ ᱠᱚ ᱤᱥᱤᱱ ᱵᱟᱲᱟ ᱠᱟᱛᱮ ᱦᱟᱜ ᱟᱫᱚ ᱱᱩᱠᱩ ᱠᱚ ᱫᱷᱩᱨᱟᱹᱜ ᱛᱮ ᱟᱫᱚ ᱩᱱᱠᱩ ᱫᱚ ᱦᱟᱸᱜ ᱠᱚ ᱥᱮᱛᱟᱜ ᱩᱛᱟᱹᱨᱤ ᱠᱟᱱᱟ ᱚᱱᱠᱟᱱᱟᱜ ᱠᱟᱱᱟ᱾
ᱟᱪᱪᱷᱟ ᱟᱪᱷᱟ ᱦᱳᱭ ᱚᱱᱟ ᱦᱚᱸ ᱟᱹᱰᱤ ᱨᱟᱹᱥᱠᱟᱹ ᱨᱮᱱᱟᱜ ᱠᱟᱛᱷᱟ ᱥᱮ ᱥᱮᱨᱢᱟ ᱨᱮ ᱟᱨᱠᱤ ᱢᱤᱫ ᱫᱷᱟᱣ ᱜᱮ ᱯᱚᱨᱚᱵᱽ ᱛᱟᱵᱚᱱ ᱥᱮ ᱱᱚᱣᱟ ᱜᱮ ᱟᱨ ᱡᱚᱛᱚ ᱠᱷᱚᱱᱟᱜ ᱢᱟᱨᱟᱝ ᱯᱚᱨᱚᱵᱽ ᱵᱟᱵᱮᱱ ᱨᱟᱹᱥᱠᱟᱹ ᱞᱮᱠᱷᱟᱱ ᱫᱚ ᱟᱨᱚ ᱚᱱᱠᱟ ᱫᱟᱹᱭ ᱛᱮᱧᱟᱝ ᱥᱮ ᱦᱟᱛᱚᱢ ᱠᱩᱢᱟᱹᱝ ᱛᱮᱟᱠᱚ ᱠᱚ ᱦᱮᱡ ᱠᱚᱜᱼᱟ ᱥᱟᱱᱟᱢ ᱠᱚ ᱟᱛᱮ ᱢᱤᱫ ᱥᱟᱶᱛᱮ ᱨᱟᱹᱥᱠᱟ ᱨᱟᱥᱠᱟᱹ ᱜᱮ ᱟᱞᱟᱫᱟ
ᱦᱳᱭ ᱦᱳᱭ ᱟᱫᱚ ᱟᱞᱮ ᱫᱚ ᱦᱟᱸᱜ ᱱᱚᱝᱠᱟ ᱡᱟᱦᱟᱸ ᱫᱟᱹᱭ ᱛᱤᱧᱤᱝ ᱦᱟᱛᱚᱢ ᱠᱩᱢᱟᱹᱝ ᱵᱚᱱ ᱞᱟᱹᱭᱮᱫᱼᱟ ᱦᱮᱸ ᱱᱩᱠᱩ ᱠᱚᱫᱚ ᱦᱟᱸᱜ ᱟᱞᱮ ᱫᱚ ᱦᱟᱸᱜ ᱢᱚᱬᱮ ᱫᱤᱱ ᱫᱚ ᱦᱟᱸᱜ ᱞᱮ ᱛᱚᱯᱚᱭᱮᱫ ᱠᱚᱜᱮᱭᱟ ᱚᱱᱮ ᱚᱱᱠᱟ ᱦᱮᱸ ᱠᱤᱪᱷᱩ ᱠᱤᱪᱷᱩ ᱡᱟᱭᱜᱟ ᱨᱮᱫᱚ ᱦᱟᱸᱜ ᱧᱮᱞᱚᱜᱼᱟ ᱱᱚᱝᱠᱟ ᱡᱟᱦᱟᱸ ᱠᱷᱩᱱᱴᱟᱹᱣ ᱢᱟᱦᱟ ᱠᱚᱨᱮ ᱠᱚ ᱦᱤᱡᱩᱜᱼᱟ ᱛᱚᱵᱮ ᱟᱞᱮ ᱥᱮᱱ ᱫᱚ ᱟᱞᱮ ᱥᱮᱱ ᱫᱚ ᱦᱟᱸᱜ ᱦᱤᱡᱩᱜ ᱠᱷᱟᱱ ᱫᱚ ᱦᱟᱸᱜ ᱩᱢ ᱢᱟᱦᱟ ᱦᱤᱞᱳᱜ ᱜᱮᱠᱚ ᱦᱤᱡᱩᱜᱼᱟ ᱟᱨ ᱵᱟᱠᱷᱟᱱ ᱫᱚ ᱦᱟᱸᱜ ᱵᱩᱡ ᱠᱮᱫᱟᱞᱮ ᱟᱫᱚ ᱱᱩᱠᱩ ᱫᱚ ᱵᱟᱝᱠᱚ ᱦᱤᱡᱩᱜᱼᱟ ᱟᱨ ᱵᱟᱝ ᱠᱚ ᱦᱤᱡᱩᱜᱼᱟ ᱚᱱᱠᱟᱱᱟᱜ
ᱛᱟᱦᱚᱞᱮ ᱟᱹᱰᱤ ᱜᱮ ᱨᱟᱹᱥᱠᱟᱹ ᱨᱮᱱᱟᱜ ᱠᱟᱛᱷᱟ ᱜᱮᱵᱮᱱ ᱞᱟᱹᱭ ᱠᱮᱫᱼᱟ᱾ ᱥᱚᱦᱨᱟᱭ ᱯᱚᱨᱚᱵᱽ ᱫᱚ ᱛᱟᱦᱚᱞᱮ ᱜᱚᱢᱠᱮ ᱥᱟᱠᱨᱟᱛ ᱫᱚ ᱚᱠᱟᱞ ᱞᱮᱠᱟ ᱯᱮ ᱢᱟᱱᱟᱣᱟ?
ᱥᱟᱠᱨᱟᱛ ᱦᱚᱸ ᱟᱹᱰᱤ ᱟᱸᱴ ᱜᱮ ᱦᱟᱸᱜ ᱞᱮ ᱢᱟᱱᱟᱣᱟ ᱟᱞᱮ ᱫᱚ ᱦᱟᱸᱜ ᱾ ᱥᱟᱠᱨᱟᱛ ᱫᱚ ᱦᱮᱸ ᱱᱚᱝᱠᱟ ᱞᱮᱠᱟ ᱛᱮᱫᱚ ᱟᱵᱚᱣᱟᱜ ᱢᱟ ᱥᱮᱨᱢᱟ ᱨᱮᱱᱟᱜ ᱢᱩᱪᱟᱹᱫ ᱥᱮᱫ ᱯᱟᱲᱟᱜ ᱠᱟᱱᱟ ᱦᱟᱜ ᱦᱳᱭ ᱥᱮ ᱾
ᱦᱳᱭ ᱦᱳᱭ ᱥᱮᱨᱢᱟ ᱨᱮᱱᱟᱜ ᱢᱩᱪᱟᱹᱫ ᱯᱚᱨᱚᱵᱽ, ᱡᱟᱦᱟᱸ ᱫᱚ ᱚᱱᱟ ᱫᱚ ᱥᱟᱠᱨᱟᱛ ᱾
ᱦᱳᱭ ᱟᱫᱚ ᱚᱱᱟ ᱞᱮᱠᱟᱛᱮ ᱦᱟᱸᱜ ᱥᱟᱠᱨᱟᱛ ᱨᱮ ᱢᱟ ᱱᱚᱝᱠᱟ ᱟᱸ ᱥᱤᱢ ᱡᱟᱦᱟᱸ ᱫᱩᱣᱟᱹᱨ ᱨᱮᱵᱚᱱ ᱟᱠᱟᱱ ᱦᱤᱞᱳᱜ ᱚᱱᱟ ᱫᱚ ᱦᱟᱸᱜ, ᱥᱮᱨᱢᱟ ᱨᱮᱱᱟᱜ ᱯᱳᱭᱨᱟᱹ ᱫᱤᱱ, ᱟᱫᱚ ᱚᱱᱟᱞᱮ ᱞᱮᱠᱟᱛᱮ ᱦᱟᱸᱜ ᱮᱱᱦᱤᱞᱟᱹᱜᱜ ᱫᱚ ᱦᱟᱸᱜ ᱦᱟᱹᱠᱩ ᱠᱟᱴᱠᱚᱢ ᱠᱚ ᱢᱮᱱᱟᱜ ᱛᱟᱵᱚᱱᱟ ᱾
ᱟᱪᱪᱷᱟ,
ᱟᱦᱟ ᱠᱟᱴᱠᱚᱢ ᱛᱟᱯᱚᱨᱮ ᱡᱟᱦᱟᱸ ᱱᱚᱣᱟ ᱢᱚᱠᱚᱨ ᱛᱩᱯᱩᱜ ᱵᱚᱱ ᱞᱟᱹᱭᱮᱫ
ᱦᱳᱭ ᱦᱳᱭ,
ᱦᱳᱭ ᱛᱟᱨᱯᱚᱨᱮ ᱛᱟᱯᱚᱨᱮ ᱚᱱᱮ ᱟᱫᱚ ᱚᱱᱮ ᱯᱳᱭᱞᱳ ᱫᱤᱱ ᱯᱟᱲᱟᱜ ᱠᱟᱱ ᱛᱟᱵᱚᱱᱟ ᱦᱟᱜ ᱡᱟᱦᱟᱸ ᱟᱠᱷᱟᱱ ᱵᱚᱱ ᱞᱟᱹᱭᱟ, ᱟᱠᱷᱟᱱ ᱡᱟᱛ ᱦᱚᱸᱜ ᱚᱱᱠᱟ ᱜᱮ ᱟᱞᱮ ᱫᱚ ᱦᱟᱸᱜ ᱯᱮ ᱫᱤᱱ ᱯᱮ ᱢᱟᱦᱟ ᱞᱮ ᱢᱟᱱᱟᱣᱟ ᱦᱟᱸᱜ, ᱥᱟᱠᱨᱟᱛ ᱫᱚ ᱾
ᱦᱮᱸ ᱟᱞᱮ ᱦᱚᱸ ᱜᱚᱝᱠᱮ ᱚᱱᱠᱟ ᱜᱮ ᱟᱞᱮᱥᱮᱫ ᱫᱚ ᱢᱟᱱᱮ ᱪᱮᱫ ᱞᱮᱠᱟ ᱞᱤᱧ ᱞᱟᱹᱭᱟᱵᱮᱱᱟ ᱪᱷᱟᱹᱛᱤᱠ ᱠᱚ ᱦᱮᱱᱟᱜ ᱠᱚᱣᱟ ᱛᱚ ᱥᱩᱨ ᱥᱩᱯᱩᱨ ᱠᱚᱨᱮ ᱛᱟᱞᱞᱮ ᱟᱞᱮ ᱥᱮᱫ ᱫᱚ ᱫᱚᱢᱮ ᱠᱚ ᱦᱤᱡᱩᱜ ᱜᱮᱭᱟ ᱴᱩᱥᱩ ᱮᱱᱮᱡ ᱠᱚ ᱚᱲᱟᱜ ᱚᱲᱟᱜ᱾
ᱳ ᱟᱪᱪᱷᱟ ᱟᱪᱪᱷᱟ ᱡᱟᱦᱟᱸ ᱢᱩᱥᱩ
ᱛᱟᱦᱚᱞᱮ ᱴᱩᱥᱩ ᱮᱱᱮᱡ ᱜᱮ ᱠᱚ ᱦᱤᱡᱩᱜᱼᱟ ᱛᱟᱨᱯᱚᱨᱮ ᱟᱫᱚ ᱚᱱᱮ ᱯᱤᱴᱷᱟᱹ ᱵᱟ ᱚᱱᱟ ᱫᱚ ᱯᱳᱭᱞᱳ ᱦᱟᱸᱜ
ᱦᱩᱸ ᱦᱩᱸ
ᱢᱚᱠᱚᱨ ᱰᱩᱵ ᱞᱟᱦᱟ ᱦᱤᱞᱳᱜ ᱦᱟᱹᱵᱤᱡ ᱠᱚ ᱦᱤᱡᱩᱜᱼᱟ ᱴᱩᱥᱩ ᱮᱱᱮᱡ ᱫᱚ ᱢᱚᱠᱚᱨ ᱰᱩᱵ ᱦᱤᱞᱳᱜ ᱫᱚ ᱟᱞᱮ ᱱᱚᱛᱮᱨᱮ ᱯᱟᱛᱟ ᱠᱚ ᱦᱩᱭᱩᱜ ᱟ ᱛᱚ ᱚᱱᱛᱮ ᱜᱮᱠᱚ ᱪᱟᱞᱟᱜᱼᱟ ᱛᱟᱨᱯᱚᱨᱮ ᱮᱱᱦᱤᱞᱳᱜ ᱫᱚ ᱛᱟᱦᱚᱞᱮ ᱰᱩᱵ ᱦᱤᱞᱳ ᱫᱚ ᱟᱞᱮᱦᱚ ᱥᱮᱛᱟᱜᱨᱮ ᱥᱮᱛᱟᱜ ᱨᱮ ᱟᱨᱠᱤ ᱵᱷᱳᱨ ᱛᱮ ᱯᱤᱴᱷᱟᱹ ᱵᱟᱲᱟ ᱠᱟᱛᱮᱮᱫ ᱵᱷᱳᱨ ᱛᱮᱜᱮ ᱩᱢ ᱵᱟᱲᱟ ᱠᱟᱛᱮᱫ ᱥᱮᱛᱟᱜ ᱨᱮ ᱡᱟᱦᱟᱸ ᱞᱮᱠᱟ ᱚᱲᱟᱜ ᱨᱮ ᱵᱚᱸᱜᱟ ᱵᱩᱨᱩ ᱥᱮ ᱜᱤᱰᱤ ᱵᱟᱲᱟ ᱠᱟᱛᱮᱫ ᱫᱩᱞ ᱪᱚᱴᱚᱨ ᱵᱟᱲᱟ ᱠᱟᱛᱮᱫ ᱯᱤᱴᱷᱟᱹ ᱠᱚ ᱡᱚᱢ ᱵᱟᱲᱟ ᱠᱟᱛᱮᱫ ᱫᱚ ᱟᱫᱚ ᱟᱚ ᱚᱱᱠᱟ ᱦᱚᱸ ᱥᱟᱱᱟᱢ ᱦᱚᱲᱜᱮ ᱚᱱᱠᱟ ᱯᱟᱛᱟ ᱧᱮᱞ ᱠᱚ ᱩᱰᱩᱠᱚᱜ ᱦᱩᱭᱩᱜ ᱜᱮᱭᱟ᱾
ᱦᱳᱭ
ᱛᱟᱦᱞᱮ ᱮᱱᱦᱤᱞᱳᱜ ᱫᱚ ᱤᱱᱠᱟᱹ ᱦᱤᱥᱟᱹᱵ ᱛᱮ ᱨᱟᱹᱥᱠᱟᱹ ᱵᱟᱲᱟ ᱠᱟᱛᱮᱮᱫ ᱡᱚᱢᱼ ᱧᱩ ᱨᱟᱹᱥᱠᱟᱹ ᱠᱟᱛᱮᱫ ᱯᱟᱛᱟ ᱧᱮᱞ ᱠᱚ ᱵᱟᱲᱟ ᱠᱟᱛᱮᱫ ᱦᱟᱸᱜ ᱨᱩᱣᱟᱹᱲ ᱦᱮᱡ ᱠᱟᱛᱮᱫ ᱫᱚᱥᱟᱨ ᱦᱤᱞᱳᱜ ᱫᱚ ᱡᱟᱦᱟᱸ ᱫᱚᱵᱚᱱ ᱢᱮᱛᱟᱜ ᱠᱟᱱ ᱟᱠᱷᱟᱱ ᱡᱟᱛᱨᱟ ᱥᱮ ᱱᱟᱣᱟ ᱥᱮᱨᱢᱟ ᱮᱱ ᱦᱤᱞᱳᱜ ᱫᱚ᱾ ᱠᱟᱛᱷᱟ ᱨᱮᱴᱚ ᱞᱟᱹᱭᱟ ᱮᱱᱦᱤᱞᱳᱜ ᱡᱟᱦᱟᱸ ᱜᱮᱵᱮᱱ ᱠᱚᱨᱟᱣᱟ ᱵᱟᱝᱢᱟ ᱟᱹᱰᱤ ᱡᱟᱛᱛᱟ ᱨᱮᱱᱟᱜ ᱫᱤᱱ ᱥᱮ ᱛᱟᱦᱚᱞᱮ ᱚᱱᱟ ᱚᱱᱟᱜᱮ ᱡᱟᱛᱛᱟᱭ ᱦᱩᱭᱩᱜ ᱜᱮᱭᱟ ᱮᱱ ᱦᱤᱞᱳᱜ ᱫᱚ ᱟᱭᱢᱟ ᱜᱟᱱ ᱜᱮ᱾ ᱯᱟᱹᱴᱷᱩᱣᱟᱹ ᱠᱚᱫᱚ ᱚᱞᱚᱜ ᱯᱟᱲᱦᱟᱣ ᱥᱮ ᱚᱱᱠᱟ ᱵᱚᱭᱚᱥᱟᱱ ᱦᱚᱲ ᱠᱚᱫᱚ ᱥᱮ ᱠᱟᱠᱩ ᱛᱟᱠᱚ ᱡᱮᱴᱷᱟ ᱛᱟᱠᱚ ᱠᱚ ᱢᱟᱨᱟᱝ ᱵᱟ ᱦᱚᱯᱚᱱᱵᱟ ᱥᱮᱸᱫᱽᱨᱟ ᱠᱚᱠᱚ ᱪᱟᱞᱟᱜ ᱜᱮᱭᱟ ᱥᱮ ᱟᱭᱢᱟ ᱜᱟᱱ ᱦᱚᱲᱜᱮ ᱟᱠᱚᱣᱟᱜ ᱢᱟᱱᱮ ᱡᱟᱦᱟᱸ ᱪᱮᱛᱟᱱ ᱟᱨᱠᱤ ᱱᱤᱛᱚᱜ ᱠᱚ ᱫᱷᱮᱭᱟᱱᱮᱫᱼᱟ ᱚᱱᱟ ᱠᱚ ᱱᱤᱭᱟᱹ ᱠᱚ ᱠᱚᱨᱟᱣ ᱜᱮᱭᱟ᱾ ᱡᱮᱢᱚᱱ ᱯᱟᱹᱴᱷᱩᱣᱟᱹ ᱠᱚᱫᱚ ᱚᱞᱚᱜ ᱯᱟᱲᱦᱟᱜ ᱟᱠᱚ ᱥᱮᱛᱟᱜ ᱨᱮ ᱵᱮᱨᱮᱫ ᱠᱟᱛᱮ ᱚᱱᱠᱟᱜ ᱜᱮ
ᱦᱮᱸ ᱜᱚᱝᱠᱮ ᱱᱳᱭᱟᱢᱟ ᱟᱰᱤ ᱞᱟᱹᱭᱠᱮ-ᱟ ᱦᱟᱸ ᱟᱫᱚ ᱤᱱᱠᱟ ᱠᱟᱛᱮ ᱟᱵᱚ ᱦᱚᱸ ᱟᱹᱰᱤ ᱯᱚᱨᱚᱵᱽ ᱠᱟᱱ ᱜᱮᱭᱟ ᱦᱳᱭ ᱪᱮᱫ ᱨᱮ ᱯᱟᱲᱟᱜ ᱚᱱᱟ ᱦᱚᱸ ᱚᱱᱠᱟ ᱜᱮᱸ ᱫᱚᱢᱮ ᱜᱮᱭᱟ ᱱᱚᱝᱠᱟ ᱞᱮᱠᱟ ᱞᱮᱠᱟᱛᱮᱜᱮ ᱟᱨ ᱚᱱᱠᱟ ᱯᱚᱨᱚᱵᱽ ᱠᱚᱢᱟ ᱦᱩᱭᱩᱜ ᱜᱮ ᱦᱳᱭ ᱥᱮ
ᱵᱟᱝ ᱦᱮᱸ ᱦᱳᱭ ᱨᱚᱲ ᱠᱟᱹᱴᱤᱡ ᱤᱭᱟᱹᱮᱫ ᱛᱟᱵᱮᱱᱟ ᱜᱮᱫ ᱜᱮᱫᱚᱜ ᱠᱟᱱᱟ
ᱱᱚᱝᱠᱟ ᱫᱚ ᱱᱚᱛᱮ ᱱᱟᱚᱛᱮ ᱫᱚ ᱦᱜ ᱜᱮᱫᱚᱜ ᱜᱮᱭᱟ ᱦᱜ ᱦᱮᱸ ᱦᱮᱸ ᱱᱚᱛᱮ ᱫᱚ ᱦᱟᱸ ᱴᱟᱣᱭᱟᱨ ᱪᱟᱞᱟᱜ ᱟᱱᱟ
ᱦᱳᱭ
ᱟᱫᱚ ᱜᱚᱝᱠᱮ ᱞᱟᱹᱭᱟᱞᱤᱧ ᱛᱟᱦᱮᱸᱫ ᱱᱚᱣᱟ ᱫᱟᱸᱥᱟᱭ ᱯᱚᱨᱚᱵᱽ ᱡᱚᱠᱷᱚᱱ ᱟᱵᱚᱣᱟᱜ ᱥᱟᱶᱛᱟ ᱥᱛᱟᱲ ᱥᱟᱶᱛᱟ ᱱᱟᱦᱟᱜ ᱯᱚᱨᱚᱵᱽ ᱯᱩᱱᱟᱹᱭ ᱤᱫᱤ ᱠᱟᱛᱮ ᱞᱟᱝ ᱜᱟᱯᱟᱞ ᱢᱟᱨᱟᱜ ᱠᱟᱱᱟ ᱛᱚ ᱛᱟᱦᱚᱞᱮ ᱞᱤᱧ ᱞᱟᱹᱭ ᱡᱷᱟᱜ ᱮᱫᱟ ᱦᱮᱸ ᱱᱚᱣᱟ ᱫᱟᱸᱥᱟᱭ ᱯᱚᱨᱚᱵᱽ ᱦᱚᱸ ᱫᱟᱸᱥᱟᱭ ᱯᱚᱨᱚᱵᱽ ᱫᱚᱦᱟᱸ ᱯᱮ ᱢᱟᱱᱟᱣ ᱠᱟᱫᱟ
ᱦᱳᱭ ᱜᱚᱝᱠᱮ ᱢᱟᱱᱟᱣ ᱜᱮᱭᱟᱞᱮ ᱫᱟᱸᱥᱟᱭ ᱯᱚᱨᱚᱵᱽ ᱦᱚᱸ ᱟᱹᱰᱤ ᱨᱟᱹᱥᱠᱟᱹ ᱥᱟᱺᱦᱤᱡ ᱜᱮᱞᱮ ᱢᱟᱱᱟᱣᱟ᱾ ᱱᱚᱣᱟ ᱫᱟᱸᱥᱟᱭ ᱫᱚ ᱯᱚᱨᱚᱵᱽ ᱫᱚ ᱪᱮᱫ ᱞᱮᱠᱟ ᱞᱤᱧ ᱞᱟᱹᱭᱟᱵᱮᱱᱟ ᱱᱚᱣᱟ ᱫᱚ ᱟᱨᱠᱤ ᱫᱟᱬᱟ ᱨᱮᱱᱟᱜ ᱯᱚᱨᱚᱵᱽ ᱛᱟᱵᱚᱱ ᱛᱚ ᱱᱚᱣᱟ ᱫᱚ ᱩᱱᱫᱚ ᱥᱩᱫᱩ ᱵᱚᱱ ᱫᱟᱬᱟᱱᱟ᱾ ᱫᱟᱸᱥᱟᱭ ᱯᱚᱨᱚᱵᱽ ᱨᱮ ᱫᱚ ᱡᱟᱦᱟᱸ ᱞᱮᱠᱟ ᱠᱚ ᱞᱟᱹᱭ ᱟᱹᱜᱩ ᱟᱠᱟᱜᱼᱟ ᱵᱟᱝᱢᱟ ᱥᱮᱫᱟᱭ ᱩᱫᱩᱲ ᱫᱩᱨᱜᱟᱹ ᱡᱟᱦᱟᱸᱭ ᱫᱚ ᱱᱤᱛᱚᱜ ᱢᱚᱦᱤᱥᱟᱥᱩᱨ ᱵᱚᱱ ᱢᱮᱛᱟᱭ ᱠᱟᱱ ᱾ ᱩᱱᱤ ᱫᱚ ᱟᱵᱚᱨᱮᱱ ᱜᱮ ᱛᱟᱦᱮᱸ ᱠᱟᱱᱟᱭ ᱾ ᱦᱳᱭ ᱟᱫᱚ ᱪᱷᱟᱛᱤᱠ ᱛᱤᱨᱞᱟᱹᱣᱟᱜ ᱚᱱᱟ ᱫᱩᱞᱟᱹᱲ ᱢᱟᱭᱟᱛᱮ ᱡᱷᱟᱹᱞᱤ ᱠᱟᱛᱮᱫ ᱩᱱᱤ ᱫᱚ ᱪᱷᱛᱷᱤᱠ ᱛᱤᱨᱞᱟᱹ ᱴᱷᱮᱱᱮ ᱜᱚᱡ ᱦᱚᱪᱚ ᱞᱮᱱᱟ᱾ ᱥᱮ ᱠᱚ ᱟᱛᱠᱤ ᱥᱮ ᱦᱳᱭ ᱢᱟᱭᱟ ᱟᱭᱟᱜ ᱫᱩᱞᱟᱹᱲ ᱢᱟᱭᱟᱛᱮ ᱛᱚᱞ ᱠᱟᱛᱮᱜ ᱮ ᱤᱫᱤ ᱞᱮᱫᱮᱭᱟ ᱾ ᱛᱟᱭᱚᱢ ᱛᱮ ᱜᱚᱡ ᱞᱮᱫᱮᱭᱟᱭ ᱢᱟᱲᱟᱝ ᱫᱚᱭ ᱤᱫᱤ ᱞᱮᱫᱮᱭᱟ ᱛᱚ ᱛᱟᱦᱚᱞᱮ ᱚᱱᱟᱜᱮ ᱩᱱᱤ ᱵᱟᱡᱟᱣ ᱱᱟᱝᱥᱟᱛᱮ ᱥᱮ ᱫᱩᱠ ᱥᱟᱞᱟᱜ ᱠᱚ ᱩᱰᱩᱠ ᱠᱚᱜ ᱞᱮᱱᱟ ᱾ ᱚᱱᱟᱜᱮ ᱟᱫᱚ ᱚᱱᱟᱜᱮ ᱱᱮᱛᱟᱨ ᱦᱚᱸ ᱟᱵᱚ ᱦᱚᱸ ᱚᱱᱟ ᱡᱟᱦᱟᱸ ᱞᱮᱠᱟ ᱩᱱᱠᱩ ᱤᱱᱟᱹ ᱥᱚᱢᱚᱭ ᱠᱚ ᱩᱰᱩᱠ ᱞᱮᱱᱟ ᱾ ᱢᱟᱱᱮ ᱟᱞᱚ ᱠᱚ ᱩᱨᱩᱢ ᱫᱟᱲᱮ ᱟᱞᱮ ᱢᱟ ᱚᱱᱟ ᱢᱮᱱ ᱠᱟᱛᱮᱫ ᱛᱤᱨᱞᱟᱹ ᱦᱚᱯᱚᱱᱟᱜ ᱥᱟᱡᱽ ᱥᱟᱯᱟᱵ ᱠᱟᱛᱮᱫ
ᱦᱚᱭ
ᱥᱮ ᱡᱟᱦᱟᱸ ᱫᱚ ᱵᱷᱩᱣᱟᱹᱝ ᱛᱟᱞᱟᱛᱮ ᱟᱜ-ᱥᱟᱨ ᱠᱚ ᱥᱮ ᱟᱨ ᱵᱟᱱᱟᱢ ᱠᱚ ᱛᱟᱞᱟᱛᱮ ᱠᱟᱹᱯᱤ ᱠᱚ ᱟᱭᱢᱟ ᱜᱟᱱ ᱜᱮ ᱚᱱᱠᱟ ᱪᱮᱫ ᱞᱮᱠᱟᱞᱤᱧ ᱞᱟᱹᱭ ᱟᱵᱤᱱᱟ ᱢᱟᱱᱮ ᱦᱤᱱᱟᱹ ᱱᱤᱭᱟᱹ ᱥᱟᱯᱟᱵ ᱠᱚ ᱟᱵᱚᱣᱟᱜ ᱩᱠᱩ ᱠᱟᱛᱮᱫ ᱠᱚ ᱡᱟᱦᱟᱸ ᱞᱮᱠ ᱤᱱᱟᱹ ᱥᱚᱢᱚᱭ ᱩᱰᱩᱠ ᱞᱮᱱᱟ ᱮᱱᱮᱡ ᱥᱮᱨᱮᱧ ᱛᱟᱞᱟᱛᱮ, ᱚᱱᱠᱟᱜᱮ ᱱᱮᱛᱟᱨ ᱦᱚᱸ ᱚᱱᱠᱟᱜᱮ ᱟᱹᱛᱩ ᱟᱹᱛᱩ ᱵᱚᱱ ᱮᱱᱮᱡ ᱥᱮᱨᱮᱧ ᱮᱜ ᱛᱚ, ᱱᱚᱜᱼᱚ ᱱᱚᱣᱟ ᱜᱮ ᱫᱟᱸᱥᱟᱭ ᱯᱚᱨᱚᱵᱽ ᱫᱚ ᱦᱟᱸᱜ
ᱦᱳᱭ ᱜᱚᱝᱠᱮ ᱡᱟᱦᱟᱸ ᱟᱹᱞᱤᱧ ᱞᱤᱧ ᱞᱟᱹᱭ ᱮᱫᱟ ᱡᱟᱦᱟᱸᱭ, ᱪᱷᱟᱹᱛᱤᱠ ᱠᱚᱨᱮᱱ ᱛᱤᱨᱞᱟᱹ ᱦᱚᱯᱚᱱ ᱛᱤᱨᱞᱟᱹ ᱦᱚᱯᱚᱱ ᱵᱮᱱ ᱞᱟᱹᱭᱮ ᱠᱟᱱ, ᱟᱪᱪᱷᱟ ᱱᱩᱭ ᱫᱚ ᱜᱚᱢᱠᱮ
ᱪᱮᱫ ᱵᱟᱹᱞᱤᱧ ᱟᱸᱡᱚᱢ ᱞᱮᱜᱼᱟ ᱾
ᱞᱟᱹᱭᱮᱜᱼᱟ ᱞᱤᱧ ᱡᱮ ᱦᱮᱸ ᱦᱮᱞᱳ
ᱞᱟᱹᱭ ᱵᱮᱱ
ᱞᱟᱹᱭᱮᱫᱼᱟ ᱞᱤᱧ ᱟᱵᱤᱱ ᱡᱟᱦᱟᱸ ᱵᱤᱱ ᱞᱟᱹᱭ ᱠᱮᱫ ᱡᱮ ᱟᱵᱚᱨᱮᱱ ᱦᱩᱫᱩᱲ ᱦᱩᱫᱩᱲ ᱫᱩᱨᱜᱟᱹ ᱟᱨᱠᱤ ᱦᱮᱸ ᱡᱟᱦᱟᱸᱭ ᱫᱚ ᱟᱹᱰᱤ ᱟᱹᱰᱤ ᱫᱟᱲᱮᱭᱟᱱ ᱦᱚᱲ ᱮ ᱛᱟᱦᱮᱸ ᱠᱟᱱ ᱛᱟᱵᱱᱟ ᱦᱳᱭ ᱾ ᱟᱫᱚ ᱱᱩᱱᱩᱭ ᱫᱚ ᱡᱟᱦᱟᱸᱭ ᱛᱤᱨᱞᱟᱹ ᱦᱚᱯᱚᱱᱟᱜ ᱫᱩᱞᱟᱹᱲ ᱢᱟᱭᱟ ᱡᱟᱞᱨᱮ ᱡᱷᱟᱹᱞᱤ ᱞᱮᱱ ᱫᱚ ᱟᱪᱪᱷᱟ ᱩᱱᱤ ᱫᱚ ᱩᱱᱤ ᱫᱚ ᱠᱤ ᱟᱵᱚ ᱱᱩᱭ ᱡᱟᱦᱟᱸᱭ ᱫᱩᱨᱜᱟᱹ ᱪᱷᱟᱛᱤᱠ ᱱᱩᱭ ᱠᱟᱱᱟᱭ ᱥᱮ ᱮᱴᱟᱜ ᱦᱚᱲ
ᱦᱳᱭ ᱦᱳᱭ ᱩᱱᱤᱜᱮ ᱜᱚᱢᱠᱮ ᱩᱱᱤᱜᱮ ᱩᱱᱤᱜᱮ ᱫᱩᱨᱜᱟᱹ ᱧᱩᱛᱩᱢᱟᱱ ᱛᱤᱨᱞᱟᱹ ᱜᱮ ᱛᱟᱦᱮᱸ ᱠᱟᱱᱟᱭ ᱩᱱᱤᱜᱮ ᱟᱨᱠᱤ, ᱫᱩᱞᱟᱹᱲ ᱢᱟᱭᱟᱛᱮ ᱡᱷᱟᱹᱞᱤ ᱞᱮᱫᱮ ᱛᱮ ᱡᱷᱟᱹᱞᱤ ᱠᱟᱛᱮ ᱮ ᱜᱚᱡ ᱠᱮᱫᱮᱭᱟ ᱢᱩᱪᱟᱹᱫᱽ ᱨᱮᱫᱚ ᱢᱟᱱᱮ ᱚᱠᱚᱭ ᱦᱚᱸ ᱱᱩᱭ ᱥᱟᱜ ᱫᱚ ᱵᱟᱠᱚ ᱵᱟᱠᱳ ᱫᱟᱲᱮᱭᱟᱜ ᱠᱟᱱ ᱛᱟᱦᱮᱸᱫ ᱟᱫᱚ ᱚᱱᱟᱜᱮ ᱪᱷᱚᱞ ᱠᱟᱛᱮ ᱢᱟᱱᱮ, ᱪᱮᱫ ᱞᱮᱠᱟ ᱞᱮ ᱞᱟᱹᱭ ᱟᱵᱮᱱᱟ ᱱᱩᱭ ᱫᱚ ᱚᱱᱠᱟᱜ ᱥᱮᱫᱟᱭ ᱫᱚ ᱚᱱᱠᱟ ᱵᱚᱨᱫᱟᱱ ᱥᱤᱥᱴᱮᱢ ᱠᱚ ᱛᱟᱦᱮᱸ ᱠᱟᱱᱟ ᱥᱮ ᱛᱟᱦᱚᱞᱮ ᱫᱮᱵ ᱫᱮᱵᱟᱞᱚᱠ ᱴᱷᱮᱱ ᱵᱚᱨᱫᱟᱱᱮ ᱧᱟᱢ ᱞᱮᱫᱟ ᱡᱮ ᱟᱢ ᱫᱚ ᱚᱠᱚᱭ ᱦᱚᱸ ᱢᱟᱱᱮ ᱵᱟᱠᱚ ᱚᱡᱽ ᱫᱟᱲᱮᱟᱭᱢᱟ ᱥᱩᱫᱷᱩ ᱛᱤᱨᱞᱟᱹ ᱦᱚᱯᱚᱱ ᱠᱚ ᱛᱤ ᱛᱮ ᱡᱤᱣᱤ ᱪᱟᱞᱟᱜ ᱛᱟᱢᱟ ᱾
ᱦᱳᱭ
ᱟᱫᱚ ᱚᱱᱟ ᱠᱷᱟᱹᱛᱤᱨ ᱜᱮ ᱩᱱᱠᱩ ᱪᱷᱟᱹᱛᱤᱠ ᱠᱚᱠᱚ ᱵᱩᱡᱽ ᱞᱮᱫ ᱛᱮ ᱱᱩᱭ ᱫᱚ ᱟᱹᱰᱤ ᱢᱟᱱᱟᱣ ᱤᱡ ᱵᱚᱛᱚᱨᱟᱱ ᱦᱚᱲ ᱮ ᱛᱟᱦᱮᱸ ᱠᱟᱱᱟ ᱥᱮ, ᱚᱠᱚᱭ ᱦᱚᱸ ᱵᱟᱠᱚ ᱦᱟᱨᱟᱣ ᱫᱟᱲᱮᱭᱟᱭ ᱠᱟᱱ ᱛᱟᱦᱮᱸᱫ ᱛᱟᱯᱟᱢ ᱛᱩᱯᱩ ᱛᱩᱯᱩᱫ ᱠᱚᱨᱮ ᱛᱟᱦᱚᱞᱮ ᱠᱷᱟᱱ ᱩᱱᱤ ᱛᱤᱨᱞᱟᱹ ᱦᱚᱯᱚᱱ ᱚᱱᱠᱟ ᱠᱟᱛᱮᱫ ᱠᱚ ᱵᱷᱮᱡᱟ ᱠᱮᱫᱮᱭᱟ ᱾
ᱦᱳᱭ ᱦᱳᱭ ᱟᱫᱚ, ᱜᱚᱝᱠᱮ ᱞᱟᱹᱭᱮᱜᱼᱟ ᱞᱤᱧ ᱡᱮ ᱱᱚᱜᱼᱚᱭ ᱡᱮ ᱟᱵᱚ ᱫᱚ ᱦᱟᱸᱜ ᱦᱮᱸ ᱫᱩᱨᱜᱟᱹ ᱫᱚ ᱟᱵᱚᱨᱮᱱ ᱢᱤᱫᱴᱮᱱ ᱜᱩᱱᱚᱢᱟᱱ ᱥᱮ ᱫᱟᱲᱮᱣᱟᱱ ᱦᱚᱲ ᱮ ᱤᱫᱤ ᱠᱟᱫᱮᱭᱟ ᱥᱮ ᱜᱚᱡᱽ ᱠᱟᱫᱮᱭᱟ ᱦᱮᱸᱥᱮ ᱟᱫᱚ ᱱᱚᱜᱼᱚ ᱱᱟ